ᱦᱮᱸ ᱦᱮᱸ ᱾ ᱴᱷᱤᱠ ᱜᱮᱭᱟ ᱟᱸᱡᱚᱢᱚᱜ ᱠᱟᱱᱟ ᱾ ᱪᱮᱫ ᱛᱟᱦᱚᱞᱮ ᱪᱮᱫ ᱞᱮᱠᱟ ᱢᱮᱱᱟᱜ ᱢᱮᱭᱟ? ᱱᱟᱯᱟᱭ ᱵᱟᱲᱟ ᱜᱮᱛᱚ ᱾
ᱦᱮᱸ ᱱᱟᱯᱟᱭ ᱵᱟᱲᱟ ᱜᱮ ᱾
ᱚᱻ ᱛᱟᱦᱚᱞᱮ ᱟᱯᱮ ᱥᱮᱫ ᱵᱚᱨᱥᱟ ᱫᱟᱜ ᱡᱟᱹᱲᱤ ᱠᱚ ᱪᱮᱫᱼᱠᱟ ᱦᱩᱭᱩᱜ ᱠᱟᱱᱟ ᱥᱮ ᱟᱹᱣᱨᱤᱭᱚᱜ ᱫᱟᱜ ᱡᱟᱹᱲᱤ ᱠᱚ?
ᱚᱱᱛᱮ ᱫᱚ ᱢᱚᱴᱟᱢᱩᱴᱤ ᱫᱟᱜ ᱡᱟᱹᱲᱤ ᱫᱚ ᱵᱷᱟᱜᱤ ᱜᱮ ᱦᱩᱭᱩᱜ ᱾ ᱱᱤᱛᱚᱜ ᱫᱚ ᱫᱟᱜ ᱡᱚᱨᱚᱭᱮᱫᱟ ᱟᱯᱮ ᱥᱮᱫ ᱫᱚ ᱪᱮᱫ?
ᱟᱞᱮ ᱥᱮᱫ ᱦᱚᱸ ᱚᱱᱠᱟ ᱜᱮ ᱫᱟᱜ ᱡᱟᱹᱲᱤᱭᱮᱫᱟ ᱟᱨ ᱤᱭᱟᱹ ᱠᱚᱫᱚ ᱛᱟᱦᱚᱞᱮ ᱠᱟᱹᱢᱤ ᱨᱚᱦᱚᱭ ᱠᱟᱹᱢᱤ ᱠᱚᱫᱚ ᱛᱤᱱᱟᱹᱜ? ᱟᱯᱮ ᱞᱟᱦᱟ ᱠᱮᱫᱟ ᱥᱮ ᱟᱹᱣᱨᱤ ᱯᱮ ᱞᱟᱦᱟᱭᱟ?
ᱨᱚᱭ ᱠᱟᱹᱢᱤ ᱫᱚ ᱮᱛᱚᱦᱚᱵᱵᱚᱜ ᱠᱟᱱᱟ ᱛᱚ ᱛᱚᱞᱟ ᱠᱚᱫᱚ ᱜᱮ ᱤᱭᱟᱹ ᱦᱩᱭ ᱟᱠᱟᱱᱟ ᱾ ᱱᱤᱛᱚ ᱫᱚ ᱦᱩᱲᱩ ᱨᱚᱦᱚᱭ ᱞᱟᱹᱜᱤᱫᱼᱟ ᱥᱚᱢ ᱫᱚ ᱟᱮ ᱞᱮ ᱨᱚᱦᱚᱭ ᱫᱚ ᱟᱯᱮ ᱥᱮᱫ ᱫᱚ
ᱚ ᱟᱨ ᱛᱟᱦᱚᱞᱮ ᱤᱡᱮ ᱠᱚᱫᱚ ᱚᱱᱟ ᱨᱚᱦᱚᱭ ᱠᱚᱫᱚ ᱟᱹᱣᱨᱤ ᱥᱩᱨᱩᱜᱼᱟ ᱵᱟᱝ ᱛᱟᱦᱚᱞᱮ ᱟᱨ ᱛᱟᱦᱚᱞᱮ ᱤᱭᱟᱹ ᱠᱚᱫᱚ ᱚ ᱟᱨ ᱛᱟᱦᱚᱞᱮ ᱦᱤᱛᱚ ᱛᱚ ᱚᱲᱟᱜ ᱠᱚᱨᱮ ᱚᱲᱟᱜ ᱠᱚᱨᱮ ᱥᱮ ᱪᱮᱫ ᱥᱮ ᱯᱟᱲᱦᱟᱣ ᱯᱟᱲᱦᱟᱣ ᱠᱚᱨᱮ ᱱᱟᱜ ᱛᱮ ᱵᱟᱭᱨᱮ ᱠᱚ ᱥᱮᱫ ᱢᱮᱱᱟᱜ ᱵᱤᱱᱟ ᱜᱚᱝᱠᱮ᱾
ᱟᱹᱞᱤᱧ ᱫᱚ ᱵᱟᱨᱦᱨᱮ ᱛᱮᱜᱮ ᱦᱮᱱᱟᱜ ᱞᱤᱧᱟ ᱟᱫᱚ ᱚᱲᱟᱜ ᱯᱟᱲᱦᱟᱣ ᱤᱭᱟᱹ ᱛᱮ ᱫᱚ ᱚᱲᱟᱜ ᱠᱚᱫᱚ ᱵᱟᱹᱱᱩᱜ ᱞᱤᱧᱟ ᱟᱫᱚ ᱚᱲᱟᱜ ᱛᱚ ᱞᱤᱧ ᱪᱟᱞᱟᱣ ᱞᱮᱱᱟ ᱛᱚ ᱾ ᱫᱚᱚᱱᱮ ᱧᱮᱞ ᱦᱩᱭ ᱞᱮᱱᱟ ᱟᱨᱤᱭ ᱨᱚᱯᱚᱲᱼᱟ ᱢᱟᱱᱮ ᱨᱚᱦᱚᱭ ᱠᱚᱫᱚ
ᱟᱪᱪᱷᱟ ᱟᱪᱪᱷᱟ ᱾ ᱟᱪᱪᱷᱟ ᱟᱪᱪᱷᱟ ᱾ ᱦᱮᱸ ᱟᱹᱞᱤᱧ ᱦᱚᱸ ᱟᱹᱞᱤᱧ ᱦᱚᱸ ᱚᱱᱠᱟ ᱯᱟᱲᱦᱟᱣ ᱯᱟᱲᱦᱟᱣ ᱠᱷᱟᱹᱛᱤᱨ ᱜᱮ ᱚᱱᱠᱟ ᱵᱟᱭᱨᱮ ᱥᱮᱫ ᱨᱮ ᱜᱮ ᱚᱲᱟᱜ ᱠᱚᱨᱮ ᱥᱮᱫ ᱢᱟ ᱯᱟᱲᱦᱟᱣ ᱠᱚ ᱵᱟᱝ ᱦᱩᱭᱩᱜ ᱜᱮᱭᱟ ᱾ ᱪ ᱠᱚ ᱢᱮᱱᱟᱜ ᱠᱚᱣᱟ ᱛᱚ ᱟᱫᱚ ᱥᱮᱨᱚᱠᱚᱢ ᱯᱟᱲᱦᱟᱣ ᱠᱚ ᱵᱟᱝ ᱦᱩᱭᱩᱜᱼᱟ ᱤᱱᱟᱛᱮ ᱯᱷᱟᱱᱥᱮᱱ ᱨᱮ ᱜᱮ ᱛᱟᱦᱮᱸ ᱦᱩᱭᱠ ᱟᱨ ᱛᱟᱦᱚᱞᱮ ᱜᱚᱝᱠᱮ ᱤᱭᱟᱹ ᱠᱚᱫᱚ ᱥᱮᱸᱫᱽᱨᱟ ᱠᱚᱫᱚ ᱵᱤᱱ ᱪᱟᱞᱟᱣ ᱵᱟᱲᱟ ᱟᱠᱟᱱᱟ ᱥᱮ ᱵᱟᱝ?
ᱚᱱᱴᱟ ᱠᱚᱫᱚ ᱪᱟ ᱵᱟᱲᱟ ᱦᱩᱭ ᱟᱠᱟᱱᱟ ᱟᱫᱚ ᱵᱤᱨ ᱦᱮᱱᱟᱜ ᱛᱚ ᱥᱟᱸᱫᱽᱨᱟ ᱠᱚ ᱫᱚ ᱞᱮ ᱪᱟ ᱵᱟᱲᱟᱜ ᱜᱮᱭᱟ ᱟᱫᱚ ᱟᱯᱮ ᱥᱮᱫ ᱫᱚ?
ᱦᱚ ᱟᱪᱪᱷᱟ ᱟᱞᱮ ᱦᱚᱸ ᱞᱮ ᱟᱞᱮ ᱦᱚᱸ ᱞᱮ ᱥᱮᱸᱫᱽᱨᱟ ᱠᱚᱞᱮ ᱪᱟᱞᱟᱣ ᱵᱟᱲᱟ ᱟᱠᱟᱱᱟ ᱟᱫᱚ ᱟᱞᱮ ᱥᱮᱫ ᱢᱟ ᱚᱱᱠᱟ ᱵᱤᱨ ᱫᱤᱥᱚᱢ ᱢᱟ ᱵᱟᱹᱱᱩᱜᱼᱟ ᱛᱚ ᱤᱱᱟᱹ᱾ ᱟᱞᱮ ᱠᱚᱨᱮ ᱜᱮ ᱞᱮ ᱥᱮᱸᱫᱽᱨᱟ ᱵᱟᱲᱟᱭ ᱜᱤᱭᱟ ᱚᱱᱠᱟ ᱚᱱᱠᱟ ᱞᱟᱴᱟ ᱠᱚ ᱢᱮᱱᱟᱜ-ᱟ ᱛᱚ ᱟᱨ ᱚᱱᱟ ᱨᱩᱸᱰᱟᱹ ᱢᱩᱸᱰᱟᱹ ᱠᱚ ᱧᱟᱢᱚᱜ ᱜᱮᱭᱟ ᱟᱨ ᱟᱯᱮ ᱥᱮᱫ ᱫᱚ ᱪᱮᱫ ᱞᱮᱠᱟ ᱯᱮ ᱥᱮᱸᱫᱽᱨᱟᱭ ᱜᱮᱭᱟ ᱛᱟᱦᱚᱞᱮ?
ᱟᱞᱮ ᱥᱮᱫ ᱦᱚᱸ ᱚᱱᱠᱟ ᱜᱮ ᱵᱤᱨ ᱥᱮᱸᱫᱽᱨᱟ ᱞᱮ ᱪᱟᱞᱟᱜ ᱜᱮᱭᱟ ᱛᱚ ᱟᱫᱚ ᱤᱫᱤ ᱠᱟᱜᱼᱟᱞᱮ ᱠᱮᱪᱟ ᱠᱚᱫᱚ ᱟᱜᱥᱟᱨ ᱠᱚᱫᱚ ᱞᱮ ᱤᱫᱤ ᱚᱠᱟ ᱫᱚ ᱥᱩᱠᱨᱤ ᱴᱩᱠᱨᱤ ᱞᱮ ᱜᱚᱡ ᱵᱟᱲᱟ ᱠᱚᱣᱟ ᱥᱩᱠᱨᱤ ᱠᱩᱞᱟᱹᱭ ᱨᱩᱸᱰᱟᱹ ᱛᱟᱯᱚᱨᱮ ᱛᱚᱨᱚᱦᱚᱜ ᱠᱚ ᱧᱟᱢ
ᱚ ᱟᱨ ᱛᱟᱦᱚᱞᱮ ᱛᱟᱦᱚᱞᱮ ᱤᱭᱟᱹ ᱜᱚᱝᱠᱮ ᱟᱹᱵᱤᱱ ᱫᱚ ᱥᱮᱸᱫᱽᱨᱟ ᱠᱚ ᱫᱚ ᱵᱤᱱ ᱪᱟᱞᱟᱣ ᱵᱟᱲᱟ ᱟᱠᱟᱱᱟ ᱥᱮ ᱵᱟᱝ?
ᱪᱟ ᱵᱟᱲᱟ ᱦᱩᱭ ᱟᱠᱟᱱᱟ ᱟᱫᱚ ᱥᱮᱸᱫᱽᱨᱟ ᱫᱚᱞᱮ ᱪᱟ ᱵᱟᱲᱟᱜ ᱜᱮᱭᱟ ᱾
ᱚ ᱟᱨ ᱤᱭᱟᱹ ᱠᱚᱫᱚ ᱛᱟᱦᱚᱞᱮ ᱚᱱᱠᱟ ᱡᱮ ᱚᱱᱠᱟ ᱡᱮ ᱡᱤᱵᱽ ᱡᱤᱭᱟᱹᱞᱤ ᱠᱚᱫᱚ ᱞᱮ ᱜᱚᱡ ᱵᱟᱲᱟ ᱠᱚᱣᱟ ᱡ ᱥᱩᱠᱨᱤ ᱢᱩᱩᱠᱨᱤ ᱠᱚᱫᱚ ᱜᱚᱡ ᱵᱟᱲᱟ ᱦᱩᱭᱩᱜ-ᱟ ᱥᱮᱮ
ᱦᱩᱸ ᱜᱚᱡ ᱵᱟᱲᱟ ᱫᱚ ᱜᱚᱡ ᱵᱟᱲᱟ ᱠᱚᱣᱟ ᱞᱮ ᱥᱩᱠᱨᱤ ᱠᱚᱫᱚ
ᱟᱪᱷᱟ ᱟᱪᱷᱟ ᱟᱪᱷᱟ ᱡᱟᱦᱟᱸᱭ ᱡᱟᱦᱟᱸᱭ ᱜᱚᱝ ᱟᱪᱷᱟ ᱚ ᱟᱨ ᱡᱟᱦᱟᱸᱭ ᱜᱚᱝᱠᱮ ᱩᱱᱤ ᱡᱟᱦᱟᱸᱭ ᱜᱚᱡᱮᱟᱭ ᱩᱱᱤ ᱫᱚ ᱪᱮᱫᱠᱟ ᱵᱷᱟᱵᱽ ᱛᱮᱢ ᱦᱮ ᱥᱮ ᱵᱟᱯᱮ ᱮᱢᱟᱹᱭᱟ ᱥᱮ ᱪᱮᱫ ᱞᱮᱠᱟ?
ᱟᱞᱮ ᱫᱚ ᱩᱱᱤ ᱫᱚ ᱢᱟᱱᱮ ᱡᱟᱦᱟᱸᱭ ᱜᱚᱡᱮᱭᱟ ᱞᱟᱦᱟᱮ ᱠᱮᱪᱟᱭᱮᱭᱟ ᱯᱨᱚᱛᱷᱚᱢ ᱫᱚ ᱩᱱᱤ ᱫᱚ ᱩᱱᱤ ᱫᱚ ᱢᱟᱱᱮ ᱯᱮᱭᱟ ᱵᱷᱟᱜᱽᱚᱜᱼᱟ ᱯᱮᱭᱟ ᱵᱷᱟᱜᱽ ᱨᱮᱫᱚ ᱢᱤᱫᱴᱟᱝ ᱵᱷᱟᱜᱽ ᱫᱚ ᱟᱭᱟᱜ ᱯᱩᱨᱟᱹ ᱛᱤᱱᱟᱹᱜ ᱢᱟᱱᱮ ᱢᱤᱫᱴᱟᱝ ᱫᱷᱟᱣ ᱫᱚ ᱟᱭ ᱧᱟᱢᱟᱭ ᱟᱨ ᱵᱟᱨᱭᱟ ᱵᱷᱟᱜᱽ ᱫᱚ ᱚᱱᱟ ᱫᱚ ᱚᱠᱚᱭ ᱥᱮᱸᱫᱽᱨᱟ ᱠᱚ ᱪᱟᱣᱞᱮᱱᱟ ᱛᱤᱱᱟᱹᱜ ᱦᱚᱲ ᱩᱱᱠᱩ ᱚᱱᱟ ᱵᱷᱟᱜᱽᱠᱚ ᱧᱟᱢᱟ᱾
ᱟᱪᱪᱷᱟ ᱟᱪᱪᱷᱟ, ᱢᱟ ᱛᱟᱦᱚᱞᱮ ᱟᱹᱵᱤᱱ ᱫᱚ ᱚᱱᱠᱟ ᱵᱤᱱ ᱜᱚᱡ ᱵᱟᱲᱟ ᱠᱟᱜ ᱠᱚᱣᱟ ᱥᱮ ᱵᱟᱹᱵᱤᱱ ᱜᱚᱡ ᱵᱟᱲᱟ ᱟᱠᱟᱫ ᱠᱚᱣᱟ ᱟᱹᱵᱤᱱ ᱫᱚ?
ᱵᱟᱝ ᱵᱟᱝ ᱵᱟᱹᱞᱤᱧ ᱜᱚᱡ ᱵᱟᱲᱟ ᱟᱠᱟᱫ ᱠᱚᱣᱟ, ᱟᱹᱞᱤᱧ ᱫᱚ ᱪᱟᱵᱲᱟ ᱫᱚᱞᱤᱧ ᱪᱟᱵᱲᱟ ᱟᱠᱟᱱᱟ᱾ ᱠᱤᱱᱛᱩ ᱵᱟᱹᱞᱤᱧ ᱜᱚᱡ ᱫᱟᱲᱮᱭᱟᱜ-ᱟ
ᱟᱪᱪᱷᱟ ᱟᱪᱪᱷᱟ ᱟᱪᱪᱷᱟ᱾ ᱚ ᱩᱱᱠᱩ ᱟᱨᱦᱚᱸ ᱵᱤᱨ ᱥᱩᱠᱨᱤ ᱢᱟ ᱟᱹᱰᱤ ᱟᱹᱰᱤ ᱡᱳᱨ ᱠᱚ ᱪᱟᱞᱟᱜ ᱫᱚ ᱟᱹᱰᱤ ᱡᱳᱨ ᱛᱟᱠᱚ ᱯᱟᱹᱫᱟᱹᱲ, ᱟᱨ ᱛᱟᱦᱚᱞᱮ ᱚᱱᱠᱟ ᱤᱭᱟᱹ ᱠᱚᱫᱚ ᱪᱮᱫ ᱤᱭᱟᱹ ᱤᱡᱟᱹ ᱠᱚ ᱤᱡᱟᱹ ᱠᱚᱫᱚ ᱪᱮᱫ ᱠᱚ, ᱯᱮ ᱤᱫᱤᱭᱟ ᱪᱮᱫ ᱠᱚ ᱢᱮᱱᱟᱜ ᱛᱟᱯᱮ, ᱚᱱᱠᱟᱱᱟᱜ ᱯᱷᱟᱹᱥᱤ ᱠᱚ ᱥᱮ ᱪᱮᱫ ᱞᱮᱠᱟ ᱛᱮᱯᱮ ᱜᱚᱡ ᱠᱚᱣᱟ ᱩᱱᱠᱩ ᱥᱩᱠᱨᱤ ᱠᱚᱫᱚ,
ᱥᱩᱠᱨᱤ ᱠᱚᱫᱚ ᱟᱫᱚ ᱯᱟᱹᱥᱤ ᱦᱚᱸᱞᱮ ᱦᱮᱱᱟᱜ ᱫᱚ ᱢᱮᱱᱟᱜ-ᱟ ᱟᱫᱚ, ᱥᱩᱠᱨᱤ ᱫᱚ ᱢᱟᱱᱮ ᱵᱟᱞᱮ ᱜᱮᱭᱟ ᱟᱫᱚ ᱛᱤ ᱨᱮᱞᱮ, ᱛᱤ ᱛᱮᱜᱮᱞᱮ ᱜᱚᱡ ᱠᱚᱣᱟ ᱠᱤᱪᱟ ᱠᱟᱛᱮᱫ,
ᱟᱪᱪᱷᱟ ᱟᱪᱪᱷᱟ ᱟᱪᱪᱷᱟ ᱟᱨ ᱛᱟᱦᱚᱞᱮ ᱤᱡᱟᱹ ᱠᱚᱫᱚ ᱚᱱᱠᱟ, ᱠᱩᱞᱟᱹᱭ ᱠᱚ ᱢᱮᱱᱟᱜ ᱠᱚᱣᱟ ᱥᱮ ᱵᱟᱝ ᱠᱩᱞᱟᱹᱭ ᱛᱟᱯᱚᱨᱮ ᱨᱩᱰᱟᱹ ᱵᱤᱨ ᱠᱚᱨᱮ ᱠᱚ ᱧᱟᱢ ᱵᱟᱲᱟᱜ ᱜᱮᱭᱟ᱾
ᱦᱩᱸ ᱠᱩᱞᱟᱹᱭ ᱠᱚᱫᱚ ᱠᱚ ᱧᱟᱢ ᱵᱟᱲᱟᱜ ᱜᱮᱭᱟ ᱠᱩᱞᱟᱹᱭ ᱛᱟᱯᱚᱨ ᱨᱩᱰᱟᱹ ᱩᱱᱠᱩ ᱫᱚᱠᱚ ᱧᱟᱢ ᱵᱟᱲᱟᱜ ᱜᱮᱭᱟ ᱛᱳ᱾ ᱜᱚᱭᱡ ᱴᱷᱮᱱ ᱟᱫᱚ ᱟᱫᱚ ᱟᱯᱮ ᱫᱚ, ᱡᱟᱹᱯᱩᱫ ᱨᱮᱫᱚ ᱜᱩᱰ ᱤᱭᱟᱹ ᱞᱮᱴᱚ ᱜᱚᱭᱡ ᱫᱚ ᱵᱟᱯᱮ ᱪᱟᱞᱟᱜ-ᱟ, ᱵᱟᱹᱨᱩᱜᱰᱟᱝ ᱜᱚᱭᱡ ᱠᱚᱫᱚ,
ᱟᱪᱪᱷᱟ ᱟᱪᱪᱷᱟ ᱟᱪᱪᱷᱟ, ᱟᱞᱮᱥᱮᱜ ᱦᱚᱸ ᱚᱱᱠᱟ ᱠᱩᱞᱟᱹᱭ ᱫᱚ ᱵᱟᱹᱱᱩᱜ ᱠᱚᱣᱟ ᱚᱱᱠᱟ ᱤᱭᱟᱹ, ᱩᱱᱠᱩ ᱠᱚ ᱧᱟᱢ ᱵᱟᱲᱟᱜ ᱜᱮᱭᱟ ᱟᱞᱮᱥᱮᱫ ᱫᱚ ᱨᱩᱸᱰᱟᱹ ᱠᱚᱫᱚ ᱞᱟᱴᱟ ᱠᱚᱨᱮ ᱠᱚ ᱛᱟᱸᱦᱮᱱ ᱜᱮᱭᱟ ᱛᱚ᱾ ᱟᱨ ᱛᱟᱦᱚᱞᱮ ᱱᱚᱜᱼᱚᱭ ᱢᱟ ᱵᱚᱨ, ᱥᱟᱫᱤᱱ ᱢᱟ ᱦᱮᱜ ᱟᱠᱟᱱᱟ ᱛᱟᱦᱚᱞᱮ ᱤᱭᱟᱹ ᱠᱚᱫᱚ ᱵᱟᱹᱨᱩᱰᱟᱝ ᱠᱚᱫᱚ ᱪᱮᱫᱠᱟ ᱠᱚ ᱧᱟᱢ ᱵᱟᱲᱟᱜ ᱜᱮᱭᱟ ᱥᱮ ᱵᱟᱝ ᱟᱯᱮ ᱥᱮᱫ ᱫᱚ?
ᱧᱟᱢ ᱵᱟᱲᱟᱜ ᱜᱮᱭᱟ ᱠᱚ ᱵᱟᱹᱨᱩᱜᱰᱟᱝ ᱠᱚ ᱫᱚ ᱟᱞᱮ ᱫᱚ ᱤᱭᱟᱹ ᱛᱮᱞᱮ ᱜᱚᱡ ᱦᱚᱪᱚ ᱠᱚᱣᱟ ᱟᱜ ᱥᱟᱨ ᱛᱮ, ᱟᱯᱮ ᱫᱚ ᱪᱮᱫ ᱛᱮᱯᱮ ᱜᱚᱭᱡ ᱠᱚ ᱜᱮᱭᱟ ᱨᱩᱸᱱᱰᱟᱹ ᱞᱟᱹᱜᱤᱛ ᱚᱸ, ᱵᱟᱹᱨᱩᱜᱰᱟᱝ ᱠᱚ ᱫᱚ,
ᱦᱮᱸ, ᱛᱟᱦᱚᱞᱮ ᱟᱹᱵᱤᱱ ᱫᱚ ᱡᱮ ᱡᱮ ᱚᱱᱠᱟ ᱵᱟᱹᱨᱩᱰᱟᱝ ᱡᱮᱞ ᱠᱚᱫᱚ ᱵᱤᱱ ᱠᱩᱥᱤᱭᱟᱜ ᱜᱮᱭᱟ ᱥᱮ ᱵᱟᱝ ᱵᱟᱹᱨᱩᱰᱟᱝ ᱡᱮᱞ ᱢᱟᱱᱮ ᱠᱤ᱾ ᱪᱚᱨᱚᱠ ᱵᱩᱡᱷᱟᱹᱣᱟᱜ-ᱟ᱾
ᱦᱩᱸ, ᱦᱮᱸ ᱠᱩᱥᱤ ᱫᱚᱞᱤᱧ ᱠᱩᱥᱤᱭᱟᱜ ᱜᱮᱭᱟ ᱵᱟᱹᱨᱩᱜᱰᱟᱝ ᱡᱤᱞ ᱡᱚᱢ ᱫᱚ ᱵᱷᱟᱜᱮ ᱜᱮ ᱵᱩᱡᱷᱟᱹᱜ-ᱟ᱾
ᱟᱪᱪᱷᱟ ᱟᱪᱪᱷᱟ ᱟᱪᱪᱷᱟ᱾ ᱵᱟᱠᱷᱟᱱ ᱵᱟᱹᱨᱩᱰᱟᱝ ᱡᱤᱞ ᱛᱟᱯᱚᱨᱮ ᱵᱟᱹᱨᱩᱰᱟᱝ ᱠᱚ ᱨᱟᱥᱮ ᱠᱚᱜᱮᱭᱟ ᱛᱚ ᱟᱞᱮᱥᱮᱫ ᱢᱟ ᱨᱟᱥ ᱥᱮ ᱩᱱᱠᱩ ᱦᱟᱲᱟᱢ ᱦᱚᱲ ᱠᱚ ᱡᱟᱦᱟᱸᱭ ᱢᱮᱱᱟᱜ ᱠᱚᱣᱟ, ᱩᱱᱠᱩ ᱫᱚ ᱨᱟᱥᱮ ᱠᱚ ᱧᱩ ᱵᱟᱲᱟ ᱦᱚᱪᱚ ᱠᱚᱣᱟ ᱫᱚᱢᱮ ᱪᱚᱨᱚᱠ ᱵᱩᱡᱷ, ᱨᱟᱥᱮ ᱠᱚ ᱥᱮ,
ᱦᱩᱸ ᱵᱟᱝ ᱟᱞᱮ ᱥᱮᱜ ᱫᱚ
ᱦᱮᱸ ᱛᱟᱦᱚᱞᱮ ᱟᱯᱮ ᱫᱚ ᱪᱮᱫ ᱞᱮᱠᱟ ᱚᱱᱠᱟ ᱪᱮᱫ ᱞᱮᱠᱟ ᱯᱮ ᱩᱛᱩ ᱠᱚᱣᱟ ᱚᱱᱠᱟ ᱨᱟᱥᱮ ᱢᱟᱥᱮ ᱠᱟᱛᱮ ᱫᱚ, ᱤᱧ ᱵᱟᱲᱟ ᱚᱨ,
ᱵᱟᱝ ᱵᱟᱝ ᱟᱞᱮᱥᱮᱫ ᱫᱚ ᱨᱟᱥᱮ ᱱᱟᱛᱮ ᱠᱚᱫᱚ ᱵᱟᱞᱮ ᱩᱛᱩ ᱠᱚᱣᱟ, ᱟᱞᱮ ᱫᱚ ᱠᱚᱥᱟᱣ ᱧᱚᱜ ᱞᱮ ᱩᱛᱩ ᱠᱟᱠᱚᱣᱟ᱾
ᱟᱪ ᱟᱪᱪᱷᱟ ᱟᱞᱮ ᱥᱮᱫ ᱦᱚᱸ ᱚᱱᱠᱟ ᱠᱚᱥᱟ ᱧᱚᱜ ᱜᱮᱠᱚ ᱩᱛᱩ ᱠᱚᱣᱟ, ᱟᱫᱚ ᱩᱱ ᱡᱟᱦᱟᱸᱭ ᱫᱟᱫᱩ ᱛᱟᱠᱚᱣᱟᱜ ᱥᱚᱠ ᱛᱟᱦᱮᱱᱟ ᱛᱚ ᱩᱱᱠᱩ ᱠᱚ ᱞᱟᱹᱭᱟ ᱡᱮ ᱫᱟᱹᱫᱩᱭᱟ ᱨᱟᱥᱮ ᱫᱮ ᱨᱟᱥᱮ ᱠᱟᱹᱴᱤᱡ ᱟᱫᱚ ᱨᱟᱥᱮ ᱞᱮ ᱤᱫᱤᱭᱟᱠᱚ ᱜᱮᱭᱟ ᱟᱨ ᱛᱟᱦᱚᱞᱮ ᱚᱱᱠᱟ ᱤᱡᱟᱹ ᱠᱚᱫᱚ ᱦᱮᱸ ᱞᱟᱹᱭ ᱵᱤᱱ
ᱛᱟᱦᱚᱞᱮ ᱫᱚ ᱟᱫᱚ ᱦᱟᱹᱠᱩ ᱫᱚ ᱪᱟᱜ ᱜᱮᱭᱟ ᱥᱮ ᱵᱟᱝ ᱤᱭᱟᱹ ᱜᱩᱰᱩ ᱜᱚᱡ ᱠᱚ ᱫᱚ?
ᱦᱮᱸ ᱜᱩᱰᱩ ᱜᱚᱡ ᱫᱚᱞᱮ ᱪᱟᱞᱟᱜ ᱜᱮᱭᱟ ᱟᱫᱚ ᱟᱞᱮ ᱥᱮᱫ ᱢᱟ ᱚᱱᱠᱟ ᱤᱭᱟᱹ ᱠᱚ ᱞᱟᱴᱟ ᱠᱚ ᱢᱮᱱᱟᱜᱼᱟ ᱩᱱᱠᱩ ᱢᱟᱨᱟᱝ ᱜᱩᱰᱩ ᱧᱮᱞ ᱟᱠᱟᱜ ᱠᱚᱣᱟ ᱵᱩᱥ ᱜᱩᱰᱩ ᱠᱚ ᱦᱮᱸ ᱩᱱᱠᱩ ᱢᱟ ᱟᱹᱰᱤ ᱜᱟᱱ ᱠᱩ ᱚ ᱩᱱᱠᱩ ᱦᱚᱸ ᱧᱟᱢ ᱵᱟᱲᱟᱜ ᱜᱮᱭᱟ? ᱥᱮ ᱵᱟᱝ ᱟᱯᱮ ᱠᱚᱥᱮ ᱟᱞᱮ ᱥᱮᱫ ᱫᱚ ᱫᱚᱢᱮ ᱠᱚ ᱧᱟᱢᱚᱜ ᱜᱮᱭᱟ᱾
ᱵᱟᱝ ᱟᱞᱮ ᱥᱮᱫ ᱦᱚᱸᱠᱚ ᱧᱟᱢ ᱵᱟᱲᱟᱜ ᱜᱮᱭᱟ ᱜᱟᱰᱟ ᱠᱚᱨᱮ ᱜᱟᱰᱟ ᱚᱱᱟ ᱠᱚᱨᱮ ᱧᱟᱢ ᱵᱟᱲᱟᱜ ᱜᱮᱭᱟ᱾
ᱟᱪᱪᱟ ᱟᱪᱪᱷᱟ ᱟᱨ ᱤᱡᱟᱹ ᱠᱚᱫᱚ ᱛᱟᱦᱚᱞᱮ ᱡᱩᱫᱤ ᱩᱱᱠᱩ ᱛᱟᱦᱚᱞᱮ ᱢᱟᱨᱟᱝ ᱜᱩᱰᱩ ᱠᱚ ᱧᱟᱢ ᱵᱟᱲᱟᱜ ᱜᱮᱭᱟ, ᱟᱨ ᱟᱞᱮ, ᱥᱮ ᱩᱱᱠᱩ ᱦᱩᱰᱤᱝ ᱜᱩᱰᱩ ᱠᱚ ᱜᱚᱡ ᱨᱮᱴᱠᱮᱡ ᱡᱟᱦᱟᱸᱭ ᱩᱱᱠᱩ ᱩᱨᱤᱡᱦᱚᱱ ᱦᱚᱱ ᱠᱚ ᱢᱮᱛᱟ ᱠᱚᱣᱟ ᱩᱱᱠᱩ ᱫᱚᱠᱚ ᱧᱟᱢ ᱵᱟᱲᱟᱜ ᱜᱮᱭᱟ ᱥᱮ ᱵᱟᱝ?
ᱩᱨᱤᱡᱦᱚᱱ ᱫᱚ ᱧᱟᱢ ᱵᱟᱲᱟᱜ ᱜᱮᱭᱟᱠᱚ ᱠᱚᱢ ᱜᱮᱠᱚ ᱧᱟᱢ ᱵᱟᱲᱟᱜ ᱜᱮᱭᱟ
ᱟᱪᱪᱷᱟ ᱟᱪᱪᱷᱟ
ᱟᱯᱮ ᱥᱮᱫ ᱫᱚ ᱪᱤᱨ ᱦᱚᱸ ᱧᱟᱢ ᱵᱟᱲᱟᱜ ᱜᱮᱭᱟ ᱥᱮ ᱵᱟᱝ ᱩᱨᱤᱡᱦᱚᱱ
ᱦᱮᱸ ᱦᱮᱸ ᱩᱱᱠᱩ ᱩᱱᱠᱩ ᱢᱟ ᱫᱚᱢᱮ ᱠᱚ ᱫᱟᱹᱲᱟ ᱟᱨ ᱩᱱᱠᱩ ᱢᱟ ᱡᱚᱢ ᱨᱮᱦᱚᱸ ᱥᱤᱵᱤᱞ ᱜᱮᱠᱚ ᱵᱩᱡᱷᱟᱹᱜᱼᱟ᱾ ᱟᱫᱚ ᱩᱱᱠᱩ ᱢᱟ ᱩᱱᱠᱩ ᱫᱚ ᱚᱱᱠᱟ ᱫᱚ ᱵᱟᱠᱚ ᱵᱩᱨᱩᱡ ᱜᱩᱰᱩ ᱞᱮᱠᱟ ᱫᱚ ᱩᱱᱠᱩ ᱫᱚᱠᱚ ᱛᱟᱦᱮᱱᱟ ᱮᱢᱱᱤ ᱵᱷᱩᱜᱟᱹᱜ ᱠᱚᱨᱮᱜ ᱜᱮ᱾ ᱟᱨᱠᱤ
ᱦᱮᱸ
ᱡᱮᱛᱮᱠᱚ ᱚᱜ ᱨᱮᱠᱚ ᱩᱰᱩᱝᱚᱜ ᱟᱯᱮᱥᱮᱫ ᱫᱚ ᱪᱮᱫ ᱞᱮᱠᱟ ᱠᱟᱛᱮ ᱯᱮ ᱩᱰᱩᱝᱚᱜᱼᱟ ᱥᱮ ᱵᱟᱹᱱᱩᱜ ᱠᱚᱣᱟ ᱚᱱᱠᱟ ᱵᱟᱯᱮ ᱧᱮᱞ ᱠᱚᱣᱟ
ᱦᱮᱞᱳ ᱦᱮᱞᱳ
ᱦᱮᱸ ᱟᱸᱡᱚᱢᱚᱜ ᱠᱟᱱᱟ
ᱜᱚᱝᱠᱮ ᱟᱸᱡᱚᱢ ᱪᱟᱜ ᱠᱟᱱᱟ?
ᱦᱮᱸ ᱟᱸᱡᱚᱢᱚᱜ ᱠᱟᱱᱟ ᱜᱚᱝᱠᱮ ᱪᱮᱫ ᱠᱚ ᱢᱮᱛᱟᱜᱼᱟ, ᱟᱯᱮ ᱫᱚ ᱪᱮᱫ ᱞᱮᱠᱟ ᱱᱚᱼᱚᱭ ᱡᱮ ᱜᱩᱰᱩ ᱠᱚᱫᱚ ᱯᱮ ᱚᱸᱜ ᱵᱟᱲᱟ ᱟᱠᱟᱫ ᱠᱚᱣᱟ ᱥᱮ ᱵᱟᱝ? ᱜᱩᱰᱩ ᱠᱚᱫᱚ ᱯᱮ ᱚᱸᱜ ᱵᱟᱲᱟ ᱠᱚᱣᱟ ᱥᱮ ᱵᱟᱝ ᱜᱩᱰᱩ ᱜᱩᱰᱩ ᱠᱚᱫᱚ ᱠᱚᱫᱚ ᱯᱮ ᱚᱸᱜ ᱵᱟᱲᱟ ᱟᱠᱟᱫ ᱠᱚᱣᱟ ᱥᱮ ᱵᱟᱝ?
ᱵᱟᱝ ᱜᱮ
ᱚ, ᱚ ᱛᱟ ᱯᱚᱨᱮ ᱚ ᱟᱨ ᱤᱭᱟᱹ ᱠᱚᱫᱚ ᱛᱟᱦᱚᱞᱮ ᱩᱱᱠᱩ ᱩᱱ ᱤᱭᱟᱹ ᱠᱚᱫᱚ ᱛᱟᱦᱚᱞᱮ ᱩᱱᱠᱩ ᱤᱭᱟᱹ ᱨᱩᱸᱰᱟᱹ ᱠᱚᱫᱚ ᱪᱮᱫ ᱠᱟ ᱛᱮᱯᱚ ᱜᱚᱡ ᱠᱚᱣᱟ ᱯᱟᱹᱥᱤ ᱯᱚ ᱚᱰᱟᱣ ᱠᱚᱣᱟ ᱥᱮ ᱚᱱᱠᱟ ᱫᱟᱞ ᱢᱟᱞ ᱜᱚᱡ ᱠᱚᱣᱟ
ᱵᱟᱝ ᱵᱟᱝ ᱯᱷᱟᱥᱤ ᱛᱮᱞᱮ ᱜᱚᱡ ᱵᱟᱲᱟ ᱠᱟᱫ ᱠᱚᱣᱟ ᱫᱟᱞ ᱛᱮᱦᱚᱸᱞᱮ ᱜᱚᱡ ᱵᱟᱲᱟ ᱠᱟᱜᱼᱼ ᱯᱷᱟᱹᱥᱤ ᱛᱮᱜᱮ ᱡᱟᱹᱥᱛᱤᱢ ᱞᱮ ᱜᱚᱡ ᱵᱟᱲᱟ
ᱚ ᱟᱨ ᱛᱟᱦᱞᱮ ᱤᱡᱟᱹ ᱠᱚᱫᱚ ᱩᱱᱠᱩ ᱛᱟᱯᱚᱨᱮ ᱠᱩᱞᱟᱹᱭ ᱠᱩᱞᱟᱹᱭ ᱢᱟ ᱟᱹᱰᱤ ᱡᱳᱨ ᱠᱚ ᱫᱟᱹᱲ ᱫᱟᱲᱮᱭᱟᱜᱼᱟ᱾ ᱩᱱᱠᱩ ᱪᱮᱫᱠᱟ ᱩᱱᱠᱩ ᱫᱚ ᱫᱟᱹᱲ ᱛᱮᱫᱚ ᱵᱟᱝ ᱯᱮ ᱛᱤᱭᱳ ᱫᱟᱲᱮᱭᱟ ᱠᱚᱣᱟ ᱥᱮ ᱪᱮᱫᱠᱟ ᱠᱚᱮᱚᱡ ᱠᱚᱣᱟ ᱩᱱᱠᱩ
ᱵᱟᱝ ᱟᱞᱮ ᱫᱚ ᱚᱱᱠᱟ ᱫᱟᱹᱲ ᱛᱮᱫᱚ ᱵᱟᱢ ᱜᱤᱭᱟᱹᱜ ᱫᱟᱲᱮᱭᱟ ᱠᱚᱣᱟ ᱛᱩᱞᱟᱹᱫᱚ᱾
ᱟᱪᱪᱷᱟ ᱩᱱᱠᱩ ᱩᱯᱤᱠᱟ ᱠᱩᱞᱤ ᱦᱚᱸ ᱵᱟᱝ ᱠᱚ ᱦᱤᱡᱩᱜᱼᱟ ᱟᱹᱰᱤ, ᱵᱟᱡᱟᱨ ᱠᱚᱨᱮᱱ ᱢᱟ ᱪᱚᱨᱚᱠ ᱜᱮᱠᱚ ᱧᱮᱞᱚᱜᱼᱟ ᱩᱱᱠᱩ ᱵᱤᱨᱼᱼ ᱚ ᱠᱚᱨᱮᱱ ᱫᱚ ᱪᱮᱫᱠᱟ ᱠᱚ ᱧᱮᱞᱟ ᱩᱱᱠᱩ ᱞᱟᱹᱭᱮᱫᱟ
ᱵᱤᱨ ᱠᱚᱨᱮᱱ ᱫᱚ ᱠᱟᱹᱡ ᱟᱞᱟᱫᱟ ᱦᱚᱸ ᱧᱮᱞᱚᱜᱼᱟ, ᱵᱟᱡᱟᱨ ᱨᱮᱱ ᱫᱚ ᱡᱮᱢᱚᱱ ᱠᱟᱹᱡ ᱥᱟᱫᱟ ᱥᱟᱫᱟ ᱠᱚ ᱧᱮᱞᱚᱜ ᱜᱮᱭᱟ ᱩᱱᱠᱩ ᱫᱚ ᱠᱟᱹᱡ ᱟᱨᱟᱜ ᱴᱟᱭᱤᱯ ᱠᱚ ᱧᱮᱞᱚᱜ ᱜᱮᱭᱟ
ᱟᱪᱪᱷᱟ ᱟᱪᱪᱷᱟ ᱚ ᱟᱨ ᱛᱟᱦᱚᱞᱮ ᱤᱭᱟᱹ ᱠᱚ ᱫᱚ ᱯᱮ ᱤᱭᱟᱹ ᱠᱚᱣᱟ ᱥᱮ ᱵᱟᱝ ᱛᱟᱦᱚᱞᱮ ᱦᱟᱹᱠᱩ ᱠᱚᱫᱚ ᱯᱮ ᱥᱟᱵ ᱵᱟᱲᱟᱮᱫ ᱠᱚᱣᱟ ᱥᱮ ᱵᱟᱝ? ᱫᱟᱜ
ᱦᱟᱹᱳ ᱨᱮ ᱡᱟᱹᱯᱩᱫ ᱨᱮᱫᱚ ᱞᱮ ᱥᱟᱵ ᱵᱟᱲᱟᱭᱮᱫ ᱠᱚᱣᱟ ᱱᱚᱛᱮ ᱡᱟᱹᱯᱩᱫ ᱫᱟᱭ ᱛᱚ ᱦᱟᱹᱠᱩ ᱫᱚ ᱵᱤ ᱠᱚ ᱛᱩᱯᱩᱜ ᱜᱮᱭᱟ ᱠᱚ ᱼᱼ ᱟᱫᱚ ᱟᱯᱮ ᱥᱮᱫ ᱫᱚ ᱦᱟᱹᱠᱩ ᱠᱚ ᱧᱟᱢᱚᱜ ᱠᱟᱱᱟ᱾
ᱦᱮᱸ ᱟᱞᱮ ᱥᱮᱫ ᱢᱟ ᱚᱱᱠᱟ ᱤᱭᱟᱹ ᱠᱚᱨᱮ ᱢᱟᱴᱷ ᱛᱟᱞᱟ ᱤᱭᱟ. ᱠᱚ ᱰᱚᱵᱟᱜ ᱠᱚ ᱢᱮᱱᱟᱜ ᱟᱫᱚ ᱰᱚᱵᱟᱜ ᱠᱚ ᱯᱮᱨᱮᱡ ᱞᱮᱱᱠᱷᱟᱱ ᱚᱱᱟ ᱢᱟᱴᱷ ᱨᱮᱱ ᱦᱟᱠᱩ ᱠᱚ ᱛᱩᱫᱩᱜ ᱜᱮᱭᱟ ᱟᱫᱚ ᱩᱱᱠᱩ ᱠᱚᱠᱚ ᱥᱟᱵ ᱵᱟᱲᱟᱭᱮᱫ ᱾ ᱱᱤᱛᱚ ᱢᱟ ᱵᱩᱱᱱᱟᱹ ᱞᱮᱠᱟ ᱦᱟᱛᱮ ᱫᱚᱢᱮ ᱠᱚ ᱥᱟᱵ ᱵᱟᱲᱟᱭᱮᱫ ᱠᱚᱣᱟ ᱾ ᱟᱯᱮ ᱥᱮᱫ ᱫᱚ ᱵᱩᱱᱱᱟᱹ ᱵᱩᱱᱱᱟᱹ ᱵᱟᱲᱟᱭ ᱜᱮᱭᱟ?
ᱵᱟ ᱟᱞᱮᱥᱮᱫ ᱫᱚ ᱫᱚ ᱩᱥᱩᱞ ᱦᱚᱲ ᱜᱮᱭᱟᱞᱮ ᱛᱚ, ᱢᱟᱱᱮᱼᱼ ᱟᱞᱮ ᱥᱮᱫ ᱫᱚ ᱩᱱᱟᱹᱜ ᱵᱟᱭ ᱵᱩᱱᱱᱟᱹ ᱵᱟᱰᱟᱭ ᱜᱮᱭᱟ, ᱟᱯᱮ ᱥᱮᱫ ᱫᱚ ᱵᱩᱱᱱᱟᱹ ᱵᱟᱰᱟᱭ ᱜᱮᱭᱟ?
ᱦᱮᱸ ᱟᱞᱮ ᱥᱮᱫ ᱢᱟ ᱵᱩᱱᱱᱟᱹᱣ ᱵᱟᱲᱟ ᱟᱠᱟᱫᱟᱭ, ᱟᱨᱼᱼ ᱠᱷᱟᱞᱤ ᱤᱭᱟᱹ ᱠᱚᱫᱚ ᱦᱮᱸ ᱟᱸᱡᱚᱢᱚᱜ ᱠᱟᱱᱟ ᱜᱚᱝᱠᱮ ᱾ ᱟᱸᱡᱚᱢ ᱫᱟᱵᱤᱱ?
ᱦᱮᱸ ᱟᱸᱡᱚᱢ ᱫᱟᱞᱤᱧ ᱟᱫᱚ ᱵᱩᱱᱱᱟᱹ ᱨᱮᱫᱚ ᱢᱟᱨᱟᱝ ᱢᱟᱨᱟᱝ ᱦᱟᱠᱩ ᱫᱚ ᱵᱟᱠᱚ ᱦᱮᱡ ᱵᱟᱲᱟᱜ ᱜᱮᱭᱟ ᱾
ᱦᱮᱸᱮ ᱤᱭᱟᱹᱠᱚᱫᱚ ᱦᱮᱸᱻ ᱦᱤᱡᱩᱜ ᱜᱮᱭᱟ ᱠᱚ ᱠᱚᱢ ᱾ ᱟᱯᱮ ᱥᱮᱫ ᱫᱚ ᱪᱮᱛᱠᱟ ᱛᱟᱦᱚᱞᱮ ᱰᱤᱢᱟᱱᱰ?
ᱵᱟᱞᱮ ᱥᱮᱫ ᱫᱚ ᱢᱟᱦᱜᱟ ᱦᱟᱹᱠᱩ ᱫᱚ ᱵᱟᱠᱚ ᱧᱟᱢᱚᱜᱼᱟ᱾
ᱟᱪᱪᱷᱟ
ᱛᱚᱜ ᱫᱚ ᱦᱟᱠᱩ ᱠᱚ ᱧᱟᱢᱚᱜ ᱜᱮᱭᱟ, ᱢᱚᱬᱟ ᱢᱟᱡᱷᱮᱨ ᱫᱚᱠᱚ ᱧᱟᱢᱚᱜ ᱜᱮᱭᱟ ᱾
ᱟᱪᱪᱷᱟ ᱟᱪᱪᱷᱟ ᱟᱪᱪᱷᱟ ᱟᱪᱪᱷᱟ ᱟᱨ ᱩᱝᱠᱩ ᱡᱮᱠᱚ ᱢᱟᱹᱝᱜᱽᱨᱤ ᱦᱟᱹᱠᱩ ᱛᱟᱯᱚᱨᱮ ᱥᱩᱞ ᱦᱟᱠᱩ ᱛᱟᱯᱚᱨᱮ ᱵᱚᱣᱟᱲ ᱦᱟᱠᱩ ᱪᱟᱞᱟᱣ ᱵᱟᱲᱟᱜ ᱜᱮᱭᱟ ᱥᱮ ᱵᱟᱝ ᱟᱞᱮ ᱥᱮᱡ ᱟᱫᱚ ᱵᱩᱱᱱᱟᱹ ᱜᱮᱭᱟ ᱛᱚ ᱦᱤᱡᱩᱜ ᱜᱮᱭᱟ ᱠᱚ᱾
ᱦᱩᱸ ᱟᱫᱚ ᱟᱞᱮ ᱥᱮᱱ ᱫᱚᱠᱚ ᱧᱟᱢ ᱵᱟᱲᱟᱜ ᱜᱮᱭᱟ ᱩᱝᱠᱩ ᱟᱫᱚ ᱪᱟᱥ ᱠᱚ ᱪᱟᱥᱠᱩ ᱱᱚᱝᱠᱟ ᱦᱟᱹᱠᱩ ᱠᱚᱞᱮ ᱧᱟᱢ ᱵᱟᱲᱟ
ᱦᱩᱸ ᱟᱪᱪᱷᱟ ᱟᱪᱪᱷᱟ ᱟᱨ ᱛᱟᱦᱞᱮ ᱤᱭᱟᱹ ᱠᱚᱫᱚ ᱤᱭᱟᱹ ᱠᱚᱫᱚ ᱯᱮ ᱩᱝᱠᱩ ᱪᱮᱫᱠᱟ ᱪᱮᱫᱠᱟ ᱯᱮ ᱩᱱᱠᱩ ᱨᱟᱯᱟᱜ ᱠᱟᱛᱮ ᱨᱟᱯᱟᱜ ᱠᱟᱛᱮ ᱵᱤᱱ ᱠᱩᱥᱤᱭᱟᱠᱚᱣᱟ ᱥᱮ ᱮᱢᱱᱤ ᱚᱱᱠᱟ ᱩ ᱠᱟᱛᱮ ᱵᱤᱱ ᱠᱩᱥᱤᱭᱟᱠᱚᱣᱟ ᱦᱟᱠᱩ ᱠᱩᱝᱠᱚ
ᱟᱹᱞᱤᱧ ᱫᱚ ᱵᱮᱥᱤ ᱨᱟᱯᱟᱜ ᱜᱮ ᱵᱷᱟᱜᱤ ᱠᱩᱥᱤᱜᱼᱟ ᱥᱤᱯᱤ ᱨᱟᱯᱟᱜ ᱠᱟᱛᱮ ᱥᱤᱯᱤ ᱠᱟᱛᱮᱜ᱾
ᱟᱪᱪᱷᱟ ᱟᱪᱪᱷᱟ ᱟᱪᱪᱷᱟ ᱨᱟᱯᱟᱜ ᱠᱟᱛᱮ ᱵᱟᱝ ᱦᱮᱸ ᱟᱞᱤᱧ ᱫᱚ ᱩᱝᱠᱩ ᱡᱮ ᱢᱝᱨᱤ ᱦᱟᱹᱠᱩ ᱫᱚ ᱚᱝᱠᱟ ᱵᱷᱟᱹᱡᱤ ᱠᱟᱛᱮ ᱵᱷᱟᱜᱤ ᱴᱷᱤᱠ ᱟᱭᱡᱤ ᱠᱟ ᱚᱱᱟ ᱟᱢᱪᱩᱨ ᱠᱚ ᱧᱮᱞ ᱠᱟᱜ ᱠᱮᱭᱟ ᱛᱚ ᱩᱞ ᱠᱚ ᱨᱚᱦᱚᱲᱟ ᱚᱱᱟ ᱮᱱᱟ ᱛᱮᱜᱮᱞᱮ ᱡᱚ ᱤᱭᱟᱹ ᱩᱛᱩ ᱵᱟᱲᱟ ᱠᱟᱛᱮᱜ ᱞᱮ ᱡᱚᱢ ᱵᱟᱲᱟ ᱠᱟᱜ ᱠᱚᱣᱟ, ᱱᱟᱯᱟᱭ ᱟᱹᱰᱤ ᱪᱚᱨᱚᱠ ᱠᱚ ᱵᱩᱡᱷᱟᱹᱜᱼᱟ᱾ ᱨᱟᱯᱟᱜ ᱠᱟᱛᱮ ᱦᱚᱸ ᱚᱝᱠᱟ ᱠᱚ ᱵᱩᱡᱷᱟᱹᱜ ᱜᱮᱭᱟ ᱪᱚᱨᱚᱠ ᱜᱮ ᱚᱱᱟ ᱠᱚᱦᱚᱸ᱾
ᱦᱩᱸ
ᱢᱟᱨᱮᱛᱟ, ᱛᱟᱦᱚᱼᱞᱮ ᱤᱡᱮ ᱠᱚ ᱫᱚ ᱩᱱᱠᱩ ᱪᱮᱫ ᱞᱮᱠᱟ ᱢᱮᱛᱟ ᱠᱚ ᱠᱟᱱᱟ ᱩᱱ ᱠᱩ ᱵᱤᱥ ᱠᱟᱞᱟᱭ ᱦᱟᱠᱩ ᱠᱚᱫᱚ
ᱡᱷᱟᱞᱟᱭ ᱠᱚᱫᱚ ᱟᱞᱮ ᱫᱚ ᱯᱟᱴᱟ ᱛᱮᱞᱮ ᱥᱟᱵ ᱵᱟᱲᱟ ᱠᱚ ᱜᱮᱭᱟ ᱯᱟᱴᱟ ᱢᱚᱥᱟᱨᱤ ᱩᱱᱠᱩ ᱫᱚ ᱦᱟᱠᱩ ᱫᱚ ᱞᱮ ᱟᱯᱮ ᱥᱮᱫ ᱫᱚ ᱪᱮᱫ ᱛᱮ ᱯᱮ ᱥᱟᱵ ᱵᱟᱲᱟ ᱠᱚᱣᱟ ᱩᱱᱠᱩ ᱫᱚ
ᱦᱮᱸ ᱟᱞᱮᱥᱮᱜ ᱫᱚ ᱦᱮᱸ ᱩᱱᱠᱩ ᱟᱞᱮᱥᱮᱜ ᱫᱚ ᱚᱱᱟ ᱢᱚᱥᱟᱹᱨᱤ ᱠᱚ ᱚᱹᱲᱮᱡ ᱠᱟᱛᱮ ᱢᱟᱫᱽ ᱨᱮᱞᱮ ᱤᱭᱟᱹ ᱛᱮ ᱚᱱᱮ ᱡᱷᱟᱹᱞᱤ ᱠᱚᱜ ᱜᱮᱭᱟ ᱛᱟᱯᱚᱨᱮ ᱤᱭᱟᱹᱞᱮ ᱦᱮᱸ ᱚᱱᱮ ᱡᱷᱟᱹᱞᱤ ᱠᱚ ᱜᱮᱭᱟ ᱛᱟᱯᱚᱨ ᱤᱭᱟᱹ ᱠᱚ ᱩᱱᱠᱩ, ᱩᱝᱠᱩ ᱢᱟ ᱪᱮᱜᱠᱟ ᱠᱟᱛᱮ ᱯᱮ ᱡᱚᱢ ᱠᱚᱣᱟ ᱩᱝᱠᱩ ᱥᱚᱲᱮ ᱥᱚᱲᱮ ᱠᱚᱠᱚ ᱥᱚᱲᱮ ᱠᱚᱜᱮᱭᱟ ᱛᱚ ᱟᱨ ᱞᱟᱫ ᱦᱚᱸᱠᱚ ᱞᱟᱫ ᱠᱚᱜᱮᱭᱟ ᱟᱯᱮ ᱫᱚ ᱪᱮᱜᱠᱟ? ᱵᱟᱯᱮ ᱡᱚᱢ ᱠᱚᱜᱮᱭᱟ ᱚᱱᱛᱮ ᱥᱟᱯ,
ᱟᱞᱮ ᱟᱞᱮ ᱫᱚ ᱚᱱᱮ ᱥᱚᱲᱮ ᱫᱚ ᱵᱟᱞᱮ ᱥᱚᱲᱮ ᱠᱟᱫ ᱠᱚᱣᱟ ᱠᱤᱱᱛᱩ ᱟᱞᱮ ᱫᱚ ᱵᱮᱥᱤᱨ ᱵᱷᱟᱜᱛᱮ ᱩᱛᱩ ᱠᱟᱛᱮᱜ ᱵᱟᱠᱷᱟᱱ ᱞᱟᱜ ᱠᱟᱛᱮ ᱞᱮ ᱡᱚᱢ ᱵᱟᱲᱟ ᱠᱚᱜᱮᱭᱟ ᱩᱝᱠᱩ ᱦᱟᱹᱠᱩ ᱫᱚ᱾
ᱟᱪᱪᱷᱟ ᱟᱪᱪᱷᱟ ᱟᱪᱪᱷᱟ ᱦᱩᱸ ᱦᱚᱸ ᱛᱟᱯᱚᱨᱮ ᱤᱭᱟᱹ ᱠᱚᱫᱚ ᱠᱚ ᱚ ᱟᱞᱮ ᱟᱞᱮ ᱟᱞᱮ ᱦᱮᱸ ᱟᱞᱮᱥᱮᱜ ᱢᱟ ᱚᱝᱠᱟ ᱤᱭᱟᱹ ᱠᱚᱣᱟ ᱠᱚ ᱞᱟᱫ ᱠᱟᱛᱮᱜ ᱟᱨ ᱥᱚᱲᱮ ᱠᱟᱛᱮᱜ ᱟᱹᱰᱤ ᱪᱚᱨᱚᱠ ᱠᱚ ᱵᱩᱡᱷᱟᱹᱜᱼᱟ, ᱩᱝᱠᱩ ᱢᱟ ᱞᱟᱹᱵᱤᱜ ᱞᱟᱹᱵᱤᱜ ᱚᱱᱟ ᱦᱳᱲᱩ ᱵᱟᱦᱟ ᱦᱳᱲᱩ ᱵᱟᱦᱟ ᱡᱚᱠᱷᱚᱡ ᱩᱱᱫᱚ ᱫᱚᱢᱮ ᱠᱚ ᱩᱰᱩᱝᱚᱜ ᱜᱮᱭᱟ ᱟᱯᱮᱥᱮᱜ ᱪᱮᱫ ᱪᱮᱜᱠᱟ ᱪᱮᱜᱠᱟ ᱠᱚ ᱧᱟᱢᱚᱜ ᱜᱮᱭᱟ? ᱩᱝᱠᱩ ᱫᱚ ᱩᱝᱠᱩ ᱢᱟ ᱟᱹᱰᱤ ᱠᱚᱢ ᱠᱚ ᱧᱟᱢᱚᱜ ᱜᱮᱭᱟ ᱱᱮᱛᱟᱨ ᱢᱟ ᱜᱚᱴᱟ ᱜᱮ ᱟᱸᱡᱚᱢ ᱵᱟᱲᱟ ᱦᱩᱭ ᱟᱠᱟᱱᱟ ᱟᱯᱮ ᱥᱮᱫ ᱪᱮᱫ ᱠᱟ ᱠᱚ ᱧᱟᱢᱚᱜ ᱜᱮᱭᱟ᱾
ᱟᱞᱮ ᱥᱮ ᱠᱚᱢ ᱪᱟᱵᱟ ᱟᱠᱟᱱᱟ ᱩᱱᱠᱩ ᱫᱚ ᱵᱟᱠᱚ ᱧᱟᱢᱚᱜ ᱜᱮᱭᱟ᱾ ᱡᱟᱸᱦᱟᱱᱟᱜ ᱤᱭᱟᱹ ᱫᱟᱜ ᱢᱟᱜ ᱯᱮᱨᱮᱡ ᱞᱮᱠᱷᱟᱱ ᱛᱟᱦᱞᱮ ᱠᱚ ᱧᱟᱢᱚᱜ ᱵᱟᱲᱟᱜ ᱜᱮᱭᱟᱮ ᱛᱟᱦᱚᱞᱮ᱾
ᱟᱪᱪᱷᱟ ᱟᱪᱪᱷᱟ᱾ ᱟᱨ ᱤᱡᱮ ᱠᱚᱫᱚ ᱩᱱᱠᱩ ᱪᱮᱞᱮ ᱠᱚ ᱢᱮᱛᱟ ᱠᱚᱣᱟ ᱛᱟᱯᱚᱨᱮ ᱩᱱᱠᱩ ᱤᱡᱮ ᱠᱚ ᱥᱩᱞ ᱦᱟᱹᱠᱩ ᱠᱚᱜᱤᱧ ᱡᱚᱢ ᱵᱟᱲᱟ ᱟᱠᱟᱟᱜ ᱠᱚᱣᱟ ᱥᱩᱞ ᱦᱟᱹᱠᱩ ᱟᱠᱚ ᱢᱟ ᱟᱹᱰᱤ ᱟᱨᱚ ᱟᱹᱰᱤ ᱪᱚᱨᱚᱠ ᱠᱚ ᱵᱩᱡᱷᱟᱹᱜᱼᱟ᱾
ᱦᱮᱸ ᱥᱳᱞ ᱦᱟᱠᱳ ᱠᱚ ᱡᱚᱢ ᱵᱟᱲᱟ ᱠᱟᱱᱟ ᱵᱷᱟᱜᱮ ᱵᱟᱠᱚ ᱵᱩᱡᱟᱹᱜᱼᱟ ᱩᱱᱠᱩ ᱫᱚ ᱥᱳᱞ ᱠᱚᱫᱚ᱾
ᱟᱪᱪᱷᱟ ᱟᱪᱪᱷᱟ ᱟᱪᱪᱷᱟ ᱟᱨ ᱦᱮᱸ ᱦᱮᱸ ᱡᱚᱢ ᱵᱟᱲᱟ ᱦᱩᱭ ᱟᱠᱟᱱᱟ ᱟᱞᱮ ᱥᱮᱫ ᱢᱟ ᱚᱱᱠᱟ ᱤᱭᱟᱹ ᱜᱮᱭᱟ ᱛᱚ ᱵᱱᱹ ᱜᱮᱭᱟ ᱛᱚ ᱟᱨ ᱫᱚᱢᱮ ᱠᱚ ᱧᱟᱢ ᱵᱟᱲᱟᱜ ᱜᱮᱭᱟ ᱥᱩᱞ ᱦᱟᱠᱩ ᱢᱟ᱾ ᱟᱨ ᱨᱮᱡᱮ ᱠᱚᱫᱚ ᱪᱮᱫᱠᱟ ᱥᱟᱵ ᱠᱚᱫᱚ ᱪᱮᱫᱮᱠᱟ ᱯᱮ ᱥᱟᱵ ᱠᱚᱣᱟ ᱩᱱᱠᱩ ᱥ ᱠᱚ ᱫᱚᱢᱮ ᱠᱚ ᱪᱟᱨᱞᱟ ᱜᱮᱭᱟ ᱥᱩᱞ ᱦᱟᱠᱩ ᱢᱟ᱾
ᱟᱞᱮ ᱫᱚ ᱤᱭᱟᱹᱞᱮ ᱢᱚ ᱢᱚᱥᱟᱨᱤ ᱫᱚᱵᱟᱝ ᱡᱟᱞ ᱠᱚᱫᱚᱞᱮ ᱧᱮᱞ ᱟᱠᱟᱫᱟ ᱡᱟᱞ ᱠᱚᱫᱚ
ᱟᱪᱷᱟ ᱟᱪᱷᱟ ᱦᱮᱸ ᱦᱮᱸᱮᱸ
ᱡᱟᱞ ᱡᱟᱞ ᱛᱮᱞᱮ ᱥᱟᱵ ᱵᱟᱲᱟ ᱠᱚᱜᱮᱭᱟ ᱦᱟᱹᱠᱩ ᱫᱚ ᱦᱮᱸ
ᱟᱪᱪᱷᱟ ᱟᱨ ᱤᱡᱮ ᱠᱚᱫᱚ ᱛᱟᱦᱚᱞᱮ ᱩᱱᱠᱩ ᱡᱮᱢᱚᱱ ᱡᱮ ᱠᱚ ᱛᱟᱨᱯᱚᱨᱮ ᱩᱱᱠᱩ ᱯᱩᱴᱷᱤ ᱦᱟᱹᱠᱩ ᱠᱚ ᱩᱱᱠᱩ ᱠᱚ ᱡᱚᱢ ᱵᱟᱲᱟ ᱠᱟᱠᱚᱣᱟ ᱥᱮ ᱵᱟᱝ?
ᱩᱱᱠᱩ ᱫᱚᱞᱮ ᱡᱚᱢ ᱵᱟᱲᱟ ᱦᱩᱭ ᱟᱠᱟᱱᱟ ᱟᱫᱚ ᱯᱩᱸᱴᱷᱤᱟᱹ ᱦᱟᱠᱩ ᱫᱚ ᱯᱷᱚᱞᱟᱨ ᱵᱮᱥᱤ ᱞᱟᱜᱟ ᱟ
ᱟᱪᱷᱟ ᱫᱚᱠᱷᱚᱡ ᱫᱚᱢᱮ ᱠᱚ ᱡᱷᱟᱹᱞᱤᱜᱼᱟ ᱩᱱᱠᱩ ᱫᱚ ᱩᱱ ᱫᱚᱯᱮ ᱪᱤᱠᱟᱹ ᱠᱚᱣᱟ ᱡᱮ ᱨᱚᱦᱚᱲ ᱠᱟᱛᱮ ᱯᱮ ᱫᱚᱦᱚ ᱠᱟᱜᱣᱟ ᱠᱚᱣᱟ ᱥᱮ ᱟᱨᱚ ᱡᱚᱢ ᱪᱟᱵᱟ ᱠᱚᱜ ᱯᱮ ᱥᱮ ᱟᱹᱠᱷᱨᱤᱧ ᱠᱚᱣᱟᱯᱮ ᱵᱟᱡᱟᱨ ᱥᱮᱫ ᱴᱟᱠᱟ ᱯᱩᱭᱥᱟ ᱞᱟᱹᱜᱤᱫ
ᱵᱟᱝ ᱵᱟᱝ ᱟᱞᱮ ᱫᱚ ᱨᱚᱦᱚᱲᱮ ᱨᱚᱦᱚᱲ ᱠᱚᱣᱟ ᱦᱟᱠᱳ ᱫᱚ ᱵᱟᱡᱟᱨ ᱠᱚᱦᱞᱮ ᱟᱠᱷᱨᱤᱧ ᱠᱚ ᱜᱮᱭᱟ᱾
ᱟᱪᱪᱷᱟ ᱟᱪᱪᱷᱟ